ᱦᱮᱞᱳᱣ
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ᱾
ᱟᱨ ᱢᱮᱱᱫᱟᱞᱤᱧ ᱜᱚᱝᱠᱮ, ᱨᱚᱲ ᱠᱚᱫᱚ ᱴᱷᱤᱠ ᱴᱷᱟᱠ ᱜᱮ ᱛᱚᱵᱮ ᱟᱸᱡᱚᱢᱮᱫ ᱛᱟᱹᱞᱤᱧᱟ ᱦᱟᱸᱜ᱾
ᱦᱳᱭ ᱜᱚᱝᱠᱮ ᱨᱚᱲ ᱠᱚᱢᱟ ᱟᱹᱰᱤ ᱨᱤᱞᱟᱹᱢᱟᱞᱟ ᱡᱩᱜ ᱥᱟᱺᱦᱤᱡ ᱜᱮ ᱟᱸᱡᱚᱢᱚᱜ ᱠᱟᱱ ᱛᱟᱹᱵᱤᱱᱟ᱾
ᱦᱮᱸ
ᱦᱳᱭ ᱦᱳᱭ
ᱦᱩᱸ
ᱟᱹᱞᱤᱧᱟᱜ ᱜᱮ ᱪᱮᱫ ᱞᱮᱠᱟ ᱟᱸᱡᱚᱢᱚᱜ ᱠᱟᱱ ᱛᱟᱹᱞᱤᱧᱟ?
ᱜᱚᱢᱠᱮ ᱟᱵᱮᱱᱟᱜ ᱨᱚᱲ ᱦᱚᱸ ᱟᱹᱰᱤ ᱡᱩᱛᱜᱮ ᱦᱟᱜ ᱞᱤᱧ ᱟᱸᱡᱚᱢ ᱧᱟᱢ ᱮᱫᱟ ᱱᱤᱛᱚᱜ ᱫᱚ,
ᱟᱪᱪᱷᱟ ᱟᱪᱪᱷᱟ ᱪᱷᱟ ᱚᱱᱟ ᱢᱟ ᱱᱟᱯᱟᱭ ᱠᱟᱛᱷᱟ ᱜᱮ ᱜᱚᱝᱠᱮ᱾
ᱦᱮᱸ ᱦᱮᱸ
ᱦᱳᱭ ᱦᱳᱭ ᱦᱳᱭ ᱟᱨ ᱵᱟᱝᱵᱤᱱ ᱟᱸᱡᱚᱢ ᱞᱮᱠᱷᱟᱡ ᱪᱮᱫ ᱞᱮᱠᱟ ᱨᱮᱵᱤᱱ ᱛᱮᱞᱟᱭ ᱛᱟᱞᱤᱧᱟ᱾
ᱦᱮᱸ ᱦᱮᱸ ᱚᱱᱟ ᱦᱚᱸ ᱟᱹᱰᱤ ᱴᱷᱤᱠ ᱠᱟᱛᱷᱟ ᱜᱮᱵᱮᱱ ᱞᱟᱹᱭ ᱠᱟᱫᱟ᱾
ᱦᱳᱭ ᱦᱳᱭ ᱟᱨ ᱟᱹᱵᱤᱱᱟᱜ ᱦᱚᱸ ᱪᱮᱫ ᱞᱮᱠᱟ ᱨᱮᱞᱤᱧ ᱛᱮᱞᱟᱭ ᱛᱟᱵᱤᱱᱟ ᱵᱟᱝ?
ᱦᱮᱸ
ᱛᱟᱦᱞᱮ ᱜᱚᱝᱠᱮ ᱵᱟᱹᱥᱭᱟᱹᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱜᱚᱝᱠᱮ ᱦᱩᱭ ᱵᱟᱲᱟᱭᱮᱱ ᱜᱮᱭᱟ ᱵᱟᱹᱥᱭᱟᱹᱢ ᱵᱟᱲᱟ ᱠᱚᱫᱚ᱾ ᱱᱚᱜ-ᱚᱭ ᱵᱟᱹᱥᱭᱟᱹᱢ ᱵᱟᱲᱟ ᱠᱟᱛᱮᱜ ᱜᱮ ᱫᱩᱲᱩᱵ ᱵᱟᱲᱟ ᱦᱩᱭ ᱟᱠᱟᱱᱟ ᱦᱟᱸᱜ ᱟᱫᱚ, ᱱᱚᱜ ᱚᱭ ᱡᱟᱦᱟᱸ ᱜᱟᱞᱚᱪ ᱞᱟᱹᱜᱤᱫ ᱡᱟᱦᱟᱸ ᱥᱚᱢᱚᱭ ᱠᱚ ᱮᱢᱫᱟ ᱚᱱᱟ ᱠᱚᱞᱤᱧ ᱞᱟᱹᱭᱟ, ᱠᱟᱹᱴᱤᱡ ᱜᱟᱞᱢᱟᱨᱟᱣ ᱦᱩᱭ ᱞᱮᱱ ᱜᱮ,
ᱟᱪᱪᱷᱟ ᱟᱪᱪᱷᱟ ᱟᱪᱪᱷᱟ ᱚᱱᱟ ᱦᱚᱸ ᱜᱚᱝᱠᱮ ᱟᱹᱰᱤ ᱱᱟᱯᱟᱭ ᱩᱭᱦᱟᱹᱨ ᱵᱷᱟᱵᱱᱟ ᱛᱟᱵᱤᱱ,
ᱦᱮᱸ ᱦᱮᱸ,
ᱦᱳᱭ ᱜᱚᱢᱠᱮ ᱡᱟᱦᱟᱸ ᱛᱤᱱᱟᱹᱜ ᱩᱰᱤᱜ ᱜᱮ ᱥᱚᱢᱚᱭ ᱠᱚ ᱮᱢ ᱟᱠᱟᱜ ᱵᱚᱱᱟ ᱥᱮ ᱛᱚᱞ ᱫᱚᱦᱚ ᱥᱚᱢᱚᱭ
ᱦᱮᱸ,
ᱦᱳᱭ ᱱᱚᱣᱟ ᱛᱚᱞ ᱫᱚᱦᱚ ᱚᱠᱛᱚ ᱨᱮᱜᱮ ᱡᱟᱹᱱᱤᱡ ᱵᱟᱵᱤᱱ ᱜᱟᱞᱢᱟᱨᱟᱣ ᱞᱮᱠᱷᱟᱡ ᱫᱚ ᱪᱮᱫ ᱞᱮᱠᱟᱨᱮ ᱦᱩᱭᱩᱜᱼᱟ, ᱟᱨ ᱚᱱᱟ ᱛᱚᱞ ᱫᱚᱦᱚ ᱚᱠᱛᱚ ᱨᱮᱦᱚᱸ ᱜᱚᱝᱠᱮ ᱪᱮᱫ ᱞᱮᱠᱟᱨᱮ ᱥᱟᱱᱟᱢᱟᱜ ᱫᱚ ᱵᱤᱱ ᱯᱩᱨᱟᱹᱣᱟ, ᱚᱱᱟ ᱦᱚᱛᱚ ᱵᱟᱭ ᱜᱟᱱᱚᱜᱼᱟ, ᱦᱳᱭ ᱦᱳᱭ,
ᱛᱟᱦᱚᱞᱮ ᱜᱚᱢᱠᱮ ᱦᱮᱸ ᱢᱟ ᱞᱟᱹᱭ ᱞᱟᱹᱭ ᱫᱟᱞᱤᱧ ᱜᱚᱝᱠᱮ ᱡᱮ ᱛᱤᱱᱟᱹᱜ ᱥᱟᱺᱦᱤᱧᱡ ᱤᱫᱤ ᱠᱮᱫ ᱟᱵᱚᱱ ᱪᱟᱥ ᱵᱟᱥ ᱫᱤᱱ ᱠᱚ ᱫᱚ?
ᱟᱨ ᱜᱚᱝᱠᱮ ᱱᱚᱜᱼᱚᱭ ᱪᱟᱥᱵᱟᱥ ᱫᱚ ᱦᱟᱸᱜ ᱟᱞᱮ ᱫᱤᱥᱚᱢ ᱫᱚ ᱦᱟᱸᱜ ᱜᱚᱝᱠᱮ ᱯᱚᱨᱮ ᱯᱚᱨᱮ ᱛᱮᱜᱮ ᱥᱮ ᱫᱟᱜ ᱡᱟᱹᱲᱤ ᱟᱠᱟᱫ ᱞᱮᱭᱟᱭ, ᱟᱫᱚ ᱚᱱᱟ ᱛᱮᱜᱮ ᱨᱚᱦᱚᱭ ᱠᱟᱹᱢᱤ ᱠᱚ ᱫᱚ ᱠᱟᱹᱴᱤᱡ ᱦᱤᱨᱤ ᱧᱚᱜ ᱟᱠᱟᱱ ᱜᱮᱭᱟ ᱦᱟᱸᱜ, ᱩᱱᱟᱹᱜ ᱞᱚᱜᱚᱱ ᱫᱚ ᱦᱟᱸᱜ ᱵᱟᱞᱮ ᱨᱚᱦᱚᱭ ᱧᱚᱜ ᱟᱠᱟᱫᱟ ᱱᱚᱜ ᱚᱭ ᱦᱚᱞᱟ ᱢᱟᱫᱷᱮᱨ ᱜᱟᱱ ᱞᱮ ᱨᱚᱦᱚᱭ ᱵᱟᱲᱟᱭ ᱫᱟ ᱦᱟᱸᱜ,
ᱟᱪᱪᱷᱟ ᱜᱚᱝᱠᱮ ᱛᱚᱞᱟ ᱠᱚᱫᱚ ᱡᱟᱹᱱᱤᱡ ᱵᱟᱝ ᱦᱟᱲᱟᱢᱟ ᱠᱟᱱ ᱜᱮᱭᱟ,
ᱦᱮᱸ ᱜᱚᱝᱠᱮ ᱚᱱᱟ ᱠᱚᱫᱚ ᱚᱭ ᱦᱟᱸᱜ ᱱᱟᱥᱮ ᱱᱟᱥᱮ ᱦᱟᱸᱜ, ᱦᱟᱲᱟᱢ ᱥᱟᱹ ᱚᱜ ᱠᱟᱱᱟ ᱦᱟᱸᱜ ᱟᱨ ᱩᱱᱟᱹᱜ ᱫᱷᱚ ᱟᱹᱣᱨᱤᱭᱟᱜᱼᱟ ᱱᱤᱭᱟᱹ ᱨᱚᱦᱚᱭ ᱞᱮᱠᱷᱟᱡ ᱫᱚ ᱡᱟᱹᱱᱤᱡ ᱜᱟᱱᱚᱜ ᱜᱮᱭᱟ ᱦᱟᱸᱜ, ᱨᱚᱦᱚᱭ ᱞᱮᱠᱷᱟ ᱫᱚ ᱜᱟᱱ ᱜᱟᱱᱚᱜ ᱜᱮᱭᱟ ᱱᱤᱭᱟᱹ ᱛᱚᱞᱟ ᱦᱚᱸ ᱟᱹᱣᱨᱤ ᱦᱟᱲᱟᱢ ᱚᱜ ᱟ ᱩᱱᱟᱹᱜ ᱫᱚ,
ᱦᱳᱭ ᱜᱚᱝᱠᱮ ᱟᱵᱚ ᱫᱚ ᱡᱟᱦᱟᱸ ᱞᱮᱠᱟ ᱵᱚᱱ ᱮᱦᱚᱵ ᱟᱠᱟᱫ ᱨᱮᱫᱚ ᱵᱚᱱ ᱢᱩᱪᱟᱹᱫ ᱜᱮᱭᱟ ᱦᱟᱸᱜ,
ᱦᱮᱸ ᱦᱮᱸ ᱟᱫᱚ ᱱᱤᱭᱟᱹ ᱦᱚᱸ ᱡᱩᱫᱤ ᱵᱟᱵᱚᱱ ᱢᱩᱪᱟᱹᱫ ᱠᱟᱜᱼᱟ ᱦᱟᱸᱜ ᱵᱟᱠᱷᱟᱡ ᱦᱟᱯᱮᱱ ᱫᱤᱱ ᱦᱟᱸᱜ ᱪᱮᱫ ᱵᱚᱱ ᱡᱚᱢᱟᱜ ᱜᱮ,
ᱦᱳᱭ ᱦᱳᱭ ᱜᱚᱝᱠᱮ ᱢᱮᱱᱠᱷᱟᱱ ᱪᱚᱴ ᱪᱟᱸᱫᱳ ᱦᱚ ᱡᱟᱹᱱᱤᱡ ᱠᱚᱭᱚᱜ ᱫᱚᱭ ᱠᱚᱭᱚᱜ ᱟᱵᱚᱱ ᱜᱮᱭᱟᱭ ᱦᱟᱸᱜ, ᱩᱱᱟᱹᱜ ᱫᱚ ᱵᱟᱭ ᱱᱤᱨᱢᱟᱭᱟᱣᱟ,
ᱟᱫᱚ ᱜᱚᱝᱠᱮ ᱟᱯᱮ ᱫᱤᱥᱚᱢ ᱥᱮᱫ ᱜᱮ ᱦᱟᱸᱜ ᱪᱮᱫ ᱞᱮᱠᱟ ᱨᱚᱦᱚᱭ ᱠᱚᱫᱚ ᱪᱮᱫ ᱞᱮᱠᱟᱯᱮ ᱞᱟᱦᱟ ᱤᱫᱤ ᱠᱮᱫᱟ?
ᱜᱚᱝᱠᱮ ᱟᱞᱮ ᱢᱟ ᱨᱚᱦᱚᱭ ᱠᱚᱫᱚ ᱠᱟᱹᱴᱤᱡ ᱞᱮ ᱢᱟᱲᱟᱝ ᱧᱚᱜ ᱟᱠᱟᱱ ᱜᱮᱭᱟ,
ᱦᱮᱸ,
ᱟᱞᱮ ᱫᱚᱞᱮ ᱱᱤᱛᱚᱜ ᱫᱚ ᱵᱟᱹᱭᱦᱟᱹᱲ ᱠᱚᱫᱚ ᱞᱮ ᱯᱩᱨᱟᱹᱣ ᱦᱟᱛᱟᱲ ᱠᱟᱜᱼᱟ,
ᱚᱸ
ᱦᱳᱭ ᱦᱳᱭ ᱢᱮᱱᱠᱷᱟᱱ ᱱᱚᱜᱼᱚᱭ ᱡᱟᱦᱟᱸ ᱵᱟᱹᱫ ᱫᱚ ᱜᱚᱝᱠᱮ ᱟᱵᱚᱣᱟᱜ ᱥᱮᱫ ᱦᱚᱸ ᱵᱟᱝ ᱫᱟᱜ ᱟᱠᱟᱱᱟ ᱚᱱᱠᱟ ᱫᱚ,
ᱦᱮᱸ,
ᱢᱮᱱᱠᱷᱟᱱ ᱟᱫᱚ ᱪᱮᱫ ᱞᱮᱠᱟ ᱨᱮ ᱵᱤᱱ ᱨᱚᱦᱚᱭᱟ? ᱦᱳᱭ ᱦᱳᱭ ᱦᱳᱭ ᱢᱮᱱᱠᱷᱟᱱ ᱚᱱᱠᱟ ᱤᱭᱟᱹ ᱫᱚ ᱢᱤᱱᱤ ᱠᱚᱫᱚ ᱜᱚᱝᱠᱮ ᱥᱮ ᱚᱱᱠᱟ ᱠᱮᱱᱮᱞ ᱠᱚ ᱱᱟᱹᱭ ᱜᱟᱰᱟ ᱠᱚᱫᱚ ᱜᱚᱝᱠᱮ ᱩᱱᱟᱹᱜ ᱫᱚ ᱵᱟᱹᱱᱩᱜ ᱛᱟᱞᱮ ᱜᱮᱭᱟ ᱟᱞᱮ ᱥᱮᱱ ᱫᱚ,
ᱟᱪᱪᱷᱟ,
ᱦᱳᱭ ᱟᱨ ᱢᱮᱱᱟᱜ ᱨᱮᱦᱚᱸ ᱜᱚᱝᱠᱮ ᱟᱹᱰᱤ ᱥᱟᱺᱜᱤᱧ ᱨᱮ ᱱᱟᱹᱭ ᱜᱟᱰᱟ ᱠᱚ ᱢᱟ ᱠᱷᱮᱛ ᱠᱚ ᱠᱷᱚᱱ,
ᱦᱮᱸ ᱦᱮᱸ, ᱟᱪᱪᱷᱟ ᱜᱚᱝᱠᱮ ᱛᱤᱦᱤᱧ ᱫᱚ ᱛᱟᱦᱚᱞᱮ ᱟᱯᱮ ᱥᱮᱫ ᱫᱚ ᱫᱟᱜ ᱡᱟᱹ ᱡᱟᱹᱲᱤ ᱠᱚᱫᱚ ᱚᱠᱟ ᱞᱮᱠᱟ ᱦᱟᱸᱜ?
ᱜᱚᱝᱠᱮ ᱫᱟᱜ ᱡᱟᱹᱲᱤ ᱫᱚ ᱪᱮᱫ ᱞᱤᱧ ᱞᱟᱹᱭᱟ ᱜᱚᱝᱠᱮ ᱚᱱᱠᱟ ᱯᱟᱜᱚ ᱧᱚᱜ ᱟᱠᱟᱫ ᱜᱮᱭᱟᱭ,
ᱱᱚᱸ,
ᱦᱚᱸ ᱡᱟᱹᱱᱤᱡ ᱦᱟᱸᱜ ᱫᱟᱜ ᱞᱮᱫ ᱜᱤᱭᱟ ᱚᱱᱠᱟ ᱜᱮᱞᱤᱧ ᱵᱩᱡ ᱮᱜᱼᱟ,
ᱦᱚᱸ ᱦᱚᱸ,
ᱦᱳᱭ ᱦᱳᱭ,
ᱛᱷᱟᱞᱮ ᱜᱚᱝᱠᱮ
ᱦᱚᱸ,
ᱱᱚᱜᱼᱚᱭ ᱡᱟᱦᱟᱸ ᱛᱚᱞ ᱫᱚᱦᱚ ᱚᱠᱛᱚ ᱥᱮ ᱢᱟᱨᱟᱝ ᱵᱚᱦᱚᱜ ᱠᱚ ᱥᱮ ᱜᱚᱝᱠᱮ ᱛᱟᱠᱚ
ᱦᱩᱸ
ᱡᱟᱦᱟᱸ ᱟᱹᱰᱤ ᱛᱤᱱᱟᱹᱜᱣᱲᱜ ᱜᱮ ᱚᱠᱛᱚ ᱠᱚ ᱮᱢ ᱟᱠᱟᱫ ᱵᱚᱱᱟ
ᱦᱩᱸ
ᱱᱚᱣᱟ ᱚᱠᱛᱚ ᱨᱮᱜᱮ ᱡᱩᱫᱤ ᱡᱟᱦᱱᱟᱜ ᱥᱟᱛᱟᱢ ᱤᱫᱤ ᱠᱟᱛᱮᱜ ᱞᱟᱝ ᱜᱟᱞᱢᱟᱨᱟᱣ ᱠᱮᱭᱟ ᱵᱟᱝ ᱡᱩᱛ ᱠᱚᱜ-ᱟ
ᱦᱮᱸ ᱡᱩᱛ ᱫᱚ ᱡᱩᱛ ᱠᱜ-ᱟ ᱟᱹᱰᱤ ᱡᱩᱛ ᱨᱮᱱᱟᱜ ᱠᱟᱛᱷᱟ ᱜᱮᱵᱮᱱ ᱞᱟᱹᱭ ᱠᱮᱫᱟ ᱦᱟᱸᱜ ᱟᱫᱚ ᱡᱩᱫᱤ ᱟᱵᱮᱱᱟᱜ ᱡᱟᱦᱟᱸᱱᱟᱜ ᱫᱤᱥ ᱦᱩᱫᱤᱥ ᱨᱮ ᱡᱩᱫᱤ ᱢᱮᱱᱟᱜ ᱠᱷᱟ ᱫᱚ ᱞᱟᱹᱭ ᱥᱚᱫᱚᱨ ᱞᱮᱠᱷᱟᱡ ᱫᱚ ᱟᱹᱰᱤᱜᱮ ᱱᱟᱯᱟᱭ ᱠᱚᱜ-ᱟ
ᱟᱪᱪᱷᱟ ᱟᱪᱪᱷᱟ ᱦᱳᱭ ᱦᱳᱭ ᱜᱚᱝᱠᱮ ᱟᱹᱞᱤᱧ ᱫᱚ ᱱᱚᱜ ᱱᱚᱝᱠᱟ ᱜᱮᱞᱤᱧ ᱞᱟᱹᱭᱟ ᱱᱚᱜ-ᱚᱭ ᱡᱟᱦᱟᱸ ᱟᱵᱚᱣᱟᱜ ᱥᱟᱱᱛᱟᱲ ᱥᱟᱶᱛᱟ ᱥᱮ ᱥᱟᱱᱛᱟᱲ ᱥᱚᱢᱟᱡ
ᱦᱮᱸ ᱦᱮᱸ
ᱢᱟᱱᱮ ᱩᱛᱱᱟᱹᱜ ᱦᱚᱸ ᱩᱛᱱᱟᱹᱜ ᱠᱟᱱᱟ ᱞᱟᱦᱟᱥᱮᱱ ᱦᱚᱸ ᱪᱟᱞᱟᱜ ᱠᱟᱱ ᱛᱟᱵᱚᱱᱟ
ᱦᱮᱸ ᱦᱮᱸ
ᱦᱳᱭ ᱢᱮᱱᱠᱷᱟᱱ ᱱᱚᱜᱚᱭ ᱛᱟᱭᱚᱢ ᱥᱮᱫ ᱦᱚᱸ ᱵᱚᱱ ᱜᱚᱦᱚᱱ ᱟᱜᱩᱭᱮᱫᱟ
ᱦᱳᱭ
ᱱᱚᱜᱼᱚᱭ ᱡᱮ ᱧᱮᱞ ᱟᱵᱤᱱ ᱟᱵᱚᱣᱟᱜ ᱟᱹᱨᱤᱪᱟᱹᱞᱤ ᱠᱚᱨᱮᱱᱟᱜ ᱟᱵᱚᱣᱟᱜ ᱟᱹᱨᱤᱪᱟᱹᱞᱤ ᱨᱮᱱᱟᱜ ᱡᱟᱦᱟᱸ ᱱᱚᱜ-ᱚᱭ ᱨᱩ ᱨᱟᱦᱟ ᱥᱮ ᱥᱮᱨᱮᱧ ᱠᱚ ᱱᱚᱣᱟ ᱠᱚ ᱥᱟᱦᱟ ᱠᱟᱛᱮᱫ ᱜᱚᱝᱠᱮ ᱟᱵᱚ ᱱᱚᱸᱚᱭ ᱡᱟᱦᱟᱸ ᱰᱤᱡᱮ ᱞᱟᱜᱜᱲᱮ ᱥᱮ ᱯᱷᱟᱱᱥᱟ ᱱᱚᱜᱼ ᱱᱟ ᱠᱚᱨᱮ ᱵᱚᱱ ᱡᱟᱯᱟᱜ ᱵᱟᱲᱟᱭ ᱠᱟᱱᱟ ᱥᱮ ᱴᱩᱰᱟᱹᱠ ᱵᱟᱲᱟᱭ ᱠᱟᱱᱟᱚᱱ ᱜᱚᱝᱠᱮ ᱱᱚᱜᱚ ᱱᱚᱣᱟ ᱫᱚ ᱪᱮᱫ ᱞᱮᱠᱟᱱ ᱢᱮᱫ ᱨᱮᱵᱤᱱ ᱧᱮᱞᱟᱵᱤᱱ
ᱟᱹᱞᱤᱧ ᱫᱚ ᱜᱚᱢᱠᱮ ᱚᱱᱟ ᱦᱚᱸᱛᱚ ᱧᱮᱞ ᱫᱚ ᱦᱟᱸᱜ ᱵᱷᱟᱹᱜᱤ ᱢᱮ ᱨᱮᱫᱚ ᱵᱟᱞᱤᱧ ᱧᱮᱞᱟ ᱦᱟᱸᱜ ᱠᱟᱛᱷᱟ ᱫᱚ ᱦᱩᱭᱩᱜᱭ ᱠᱟᱱᱟ ᱚᱠᱟ ᱞᱮᱠᱟᱛᱮ ᱡᱩᱚᱫᱤ ᱵᱮᱱ ᱞᱟᱹᱭᱟ ᱚᱱᱟ ᱫᱚ ᱦᱟᱸᱜ ᱟᱵᱚᱣᱟᱜ ᱥᱟᱱᱛᱟᱲ ᱥᱚᱢᱟᱡ ᱨᱮᱱᱟᱜ ᱫᱚ ᱦᱟᱸᱜ ᱢᱚᱱᱮᱫᱤᱧ ᱟᱹᱨᱤᱪᱟᱹᱞᱤ ᱫᱚ ᱵᱟᱝ ᱠᱟᱱᱟ ᱦᱟᱸᱜ ᱚᱱᱟ ᱯᱷᱟᱱᱥᱮᱱ ᱥᱮ ᱯᱨᱳᱜᱨᱟᱢ ᱫᱚ ᱟᱫᱚ ᱥᱮᱫᱟᱭ ᱡᱩᱜᱽ ᱫᱚ ᱡᱟᱹᱱᱤᱡ ᱚᱱᱠᱟ ᱫᱚ ᱡᱟᱹᱱᱤᱡ ᱵᱟᱝ ᱛᱟᱦᱮᱸ ᱠᱟᱱᱟ ᱟᱹᱞᱤᱧᱟᱜ ᱪᱤᱱᱛᱟᱹ ᱵᱷᱟᱵᱱᱟ ᱛᱮᱫᱚ ᱦᱚᱸᱜ-ᱚ ᱱᱚ ᱜᱮᱦᱟᱸᱜ ᱟᱵᱚ ᱜᱮ ᱦᱟᱸᱜ ᱚᱱᱟ ᱫᱚᱵᱚᱱ ᱠᱚᱨᱟᱣ ᱠᱮᱫᱟ ᱥᱮ ᱦᱩᱭᱩᱜ ᱠᱟᱱᱟ ᱦᱟᱸᱜ
ᱦᱳᱭ ᱦᱳᱭ ᱦᱳᱭ
ᱦᱮᱸ ᱟᱨ ᱚᱱᱟ ᱦᱚᱸ ᱡᱩᱫᱤ ᱵᱮᱱ ᱵᱚᱱᱫᱚᱭᱟ ᱟᱨ ᱚᱱᱟᱨᱮ ᱡᱟᱦᱟᱸᱭ ᱩᱱᱠᱩ ᱥᱮᱨᱮᱧ ᱨᱩᱥᱤᱠᱟ ᱠᱚ ᱥᱮ ᱱᱟᱪᱚᱱᱤᱭᱟᱹ ᱠᱚ ᱢᱮᱱᱟᱜ ᱠᱚᱣᱟ ᱩᱱᱠᱩ ᱠᱚᱣᱟᱜ ᱩᱦᱩ ᱞᱟᱡ ᱫᱟᱠᱟ ᱦᱚᱸᱛᱚ ᱚᱸᱰᱮ ᱜᱮᱛᱟ ᱠᱚ ᱜᱚᱝᱠᱮ ᱟᱨ ᱩᱱᱠᱩ ᱦᱚᱸ ᱪᱤᱠᱟᱹᱛᱮ ᱞᱟᱡ ᱨᱮᱵᱮᱱ ᱞᱮᱵᱮᱫ ᱠᱚᱣᱟ ᱦᱟᱸᱜ ᱚᱱᱟ ᱫᱚ ᱵᱟᱭ ᱴᱷᱤᱠᱚᱜ ᱟᱭ ᱥᱮ
ᱵᱟ ᱵᱟ ᱮᱠᱫᱚᱢ ᱜᱮ ᱵᱟᱝ
ᱦᱮᱸ ᱟᱫᱚ ᱚᱱᱠᱟ ᱜᱮ ᱟᱹᱞᱤᱧ ᱫᱚ ᱦᱟᱸᱜ ᱞᱤᱧ ᱪᱤᱱᱛᱟᱹ ᱵᱷᱟᱵᱱᱟ ᱠᱟᱫᱟ ᱡᱮ ᱦᱩᱭ ᱫᱚ ᱦᱩᱭ ᱞᱮᱱ ᱨᱮᱦᱚᱸ ᱴᱷᱤᱠ ᱜᱮᱭᱟ ᱮᱫ ᱧᱤᱫᱟᱹ ᱵᱮᱲᱟ ᱵᱟᱝ ᱦᱩᱭ ᱠᱟᱛᱮᱫ ᱥᱤᱧ ᱢᱟᱨᱥᱟᱞ ᱦᱩᱭ ᱞᱮᱱ ᱠᱷᱟᱡ ᱫᱚ ᱟᱹᱰᱤᱜᱮ ᱡᱩᱛ ᱠᱚᱜ-ᱟ
ᱦᱳᱭ ᱦᱳᱭ ᱱᱚᱣᱟ ᱢᱟ ᱟᱹᱰᱤ ᱡᱚᱛᱷᱟᱛ ᱠᱟᱛᱷᱟ ᱜᱮᱵᱤᱱ ᱨᱚᱲ ᱠᱟᱜ-ᱟ
ᱦᱮᱸ
ᱢᱮᱱᱠᱷᱟᱱ ᱜᱚᱢᱠᱮ ᱡᱟᱦᱟᱸ ᱱᱚᱜ ᱚ ᱱᱚᱣᱟ ᱵᱤᱱ ᱞᱟᱹᱭᱮᱫ ᱫᱚ ᱧᱤᱫᱟᱹ ᱵᱮᱲᱟ ᱵᱟᱝ ᱦᱩᱭ ᱠᱟᱛᱮᱫ ᱡᱩᱫᱤ ᱫᱤᱱᱟᱹᱢᱟᱱ ᱦᱩᱭᱩᱜ-ᱟ
ᱦᱮᱸ ᱦᱮᱸ
ᱢᱮᱱᱠᱷᱟᱱ ᱱᱚᱣᱟ ᱠᱷᱟᱡ ᱫᱚ ᱱᱟᱯᱟᱭ ᱠᱚᱜ-ᱟ ᱵᱟᱝ
ᱦᱮᱸ ᱦᱮᱸ ᱱᱟᱯᱟᱭ ᱠᱚᱜ-ᱟ ᱟᱹᱞᱤᱧᱟᱜ ᱵᱩᱡᱽ ᱛᱮᱫᱚ
ᱦᱳᱭ ᱦᱳᱭ ᱜᱚᱝᱠᱮ ᱢᱮᱱᱠᱷᱟᱱ ᱫᱤᱱᱟᱹᱢᱟᱱ ᱨᱮᱫᱚ ᱱᱟᱯᱟᱭ ᱫᱚ ᱱᱟᱯᱟᱭ ᱠᱚᱜ ᱜᱮᱭᱟ ᱢᱮᱱᱠᱷᱟᱱ ᱜᱚᱝᱠᱮ ᱟᱵᱚ ᱚᱱᱮ ᱚᱱᱠᱟ ᱡᱟᱦᱟᱸ ᱵᱚᱱ ᱞᱟᱹᱭᱮᱫ ᱫᱚ ᱡᱟᱸᱦᱟ ᱚᱱᱟ ᱧᱮᱞᱟᱵᱤᱱ ᱯᱨᱳᱜᱨᱟᱢ ᱴᱟᱺᱰᱤ ᱠᱚᱨᱮᱫ ᱚᱱᱠᱟᱱᱟᱜ ᱡᱮ ᱦᱟᱱᱟ ᱱᱚᱣᱟ ᱪᱤᱛᱟᱹᱨ ᱟᱹᱰᱤ ᱨᱚᱠᱚᱢᱟᱜ ᱪᱤᱛᱟᱹᱨ ᱜᱮ ᱧᱮᱞᱚᱜ ᱜᱮᱫᱚ ᱜᱚᱢᱠᱮ
ᱦᱮᱸ ᱦᱮ
ᱡᱟᱦᱟᱸ ᱠᱚᱣᱟᱜ ᱡᱩᱫᱤ ᱵᱤᱱ ᱠᱚᱭᱚᱜ ᱧᱚᱜᱟ ᱥᱮ ᱟᱫᱚ ᱵᱚᱦᱚᱜ ᱜᱮᱵᱤᱱ ᱛᱤᱨᱩᱵᱟ
ᱦᱳᱭ ᱟᱫᱚ ᱜᱚᱢᱠᱮ ᱟᱹᱞᱤᱧ ᱫᱚ ᱚᱱᱟ ᱫᱚᱞᱤᱧ ᱢᱚᱱᱮᱭᱟ ᱚᱱᱟ ᱡᱟᱦᱟᱸ ᱚᱱᱟ ᱪᱤᱛᱟᱹᱨ ᱫᱚ ᱧᱮᱧᱟᱢᱚᱜᱼᱟ
ᱦᱳᱭ
ᱩᱱᱠᱩ ᱥᱮ ᱢᱟᱹᱭ ᱵᱟᱹᱵᱩ ᱛᱟᱠᱚ ᱚᱱᱠᱟᱱ ᱪᱤᱛᱟᱹᱨ ᱠᱚ ᱩᱫᱩᱜ ᱥᱚᱫᱚᱨᱟ ᱚᱱᱟ ᱠᱚᱫᱚ ᱟᱹᱞᱤᱧ ᱫᱚᱞᱤᱧ ᱢᱚᱱᱮ ᱥᱤᱠᱷᱱᱟᱹᱛ ᱨᱮᱱᱟᱜ ᱠᱚᱢ ᱛᱮᱜᱮ ᱚᱱᱠᱟ ᱫᱚ ᱦᱩᱭᱩᱜᱼᱟ ᱟᱹᱞᱤᱧ ᱫᱚᱞᱤᱧ ᱢᱚᱱᱮᱭᱟ ᱟᱵᱮᱱ ᱡᱩᱫᱤ ᱟᱭᱳᱵᱟᱵᱟ ᱴᱷᱤᱠ ᱡᱩᱫᱤ ᱵᱮᱱ ᱛᱟᱦᱮᱱᱟ ᱜᱤᱫᱽᱨᱟᱹ ᱠᱚᱦᱚᱸ ᱥᱤᱠᱷᱱᱟᱹᱛ ᱴᱷᱤᱠ ᱴᱷᱟᱠ ᱠᱚ ᱧᱟᱢᱟ ᱟᱹᱞᱤᱧᱟᱜ ᱵᱩᱡᱛᱮᱫᱚ
ᱦᱳᱭ ᱦᱳᱭ ᱜᱚᱢᱠᱮ ᱱᱚᱣᱟ ᱦᱚᱸ ᱡᱚᱛᱷᱟᱛ ᱠᱟᱛᱷᱟ ᱜᱮᱵᱤᱱ ᱨᱚᱲ ᱠᱟᱜᱼᱟ
ᱦᱮᱸ
ᱢᱮᱱᱠᱷᱟᱱ ᱱᱚᱜ ᱚᱭ ᱡᱟᱦᱟᱸ ᱪᱤᱛᱟᱹᱨ ᱠᱚ ᱧᱮᱞᱚᱜᱚᱜ ᱠᱟᱱᱟ ᱥᱮ ᱜᱚᱝᱠᱮ
ᱦᱮᱸ ᱦᱮᱸ
ᱧᱮᱞ ᱠᱚᱣᱟᱵᱤᱱ ᱦᱟᱱᱛᱮ ᱱᱟᱛᱮ ᱰᱟᱸᱰᱟ ᱠᱚᱠᱚ ᱦᱤᱞᱟᱹᱣ ᱵᱟᱲᱟᱭᱫᱟ
ᱦᱮᱸ ᱦᱮᱸ
ᱦᱳᱭ ᱚᱱᱟ ᱞᱚᱥᱚᱫ ᱠᱚᱨᱮ ᱠᱚ ᱜᱷᱚᱞᱴᱟ ᱜᱷᱩᱞᱴᱤ ᱵᱟᱲᱟᱜ ᱠᱟᱱᱟ ᱠᱚ ᱟᱨᱚ ᱱᱟᱱᱟ ᱦᱩᱱᱟᱹᱨ ᱜᱚᱝᱠᱮ
ᱦᱩᱸ
ᱟᱫᱚ ᱟᱹᱞᱤᱧ ᱫᱚ ᱵᱤᱱ ᱞᱟᱹᱭᱟ ᱟᱵᱚ ᱫᱚ ᱡᱟᱦᱟᱸᱛᱤᱱᱟᱹᱜ ᱩᱰᱤᱡ ᱜᱮ ᱨᱮᱸᱜᱮᱡ ᱜᱮᱵᱚᱱ ᱨᱮᱸᱜᱮᱡ ᱜᱮ ᱨᱮᱦᱚᱸ
ᱦᱮᱸ
ᱦᱳᱭ ᱢᱮᱱᱠᱷᱟᱱ ᱟᱫᱚ ᱜᱚᱝᱠᱮ ᱟᱵᱚ ᱚᱲᱟᱜ ᱠᱚᱨᱮ ᱫᱚ ᱡᱟᱹᱱᱤᱡ ᱚᱱᱠᱟ ᱠᱟᱹᱴᱤᱡ ᱵᱚᱱ ᱵᱩᱡᱽ ᱵᱟᱲᱟᱭ ᱟᱠᱟᱫ ᱜᱮᱭᱟ ᱥᱮ ᱚᱱᱠᱟ ᱜᱚᱜᱚ ᱵᱟᱵᱟ ᱛᱟᱠᱚ ᱥᱮ ᱠᱟᱠᱟ ᱡᱮᱴᱷᱟ ᱫᱟᱫᱟ ᱛᱟᱠᱚ ᱢᱮᱱᱟᱜ ᱠᱚᱜᱮᱭᱟ᱾
ᱦᱳᱭ
ᱢᱮᱱᱠᱷᱟᱱ ᱱᱩᱠᱩ ᱠᱚᱫᱚ ᱡᱟᱹᱱᱤᱡ ᱡᱟᱦᱟᱸ ᱛᱤᱱᱟᱹᱜ ᱩᱰᱤᱡ ᱜᱮ ᱚᱞᱚᱜ ᱯᱟᱲᱦᱟᱜ ᱫᱚᱠᱚ ᱥᱮᱬᱟᱣ ᱟᱠᱟᱫ ᱥᱮ ᱵᱟᱝ ᱠᱚ ᱥᱮᱬᱟ ᱟᱠᱟᱫᱼᱟ ᱵᱟᱝ ᱧᱤᱫᱟᱹᱭ ᱫᱟᱲᱮᱭᱟᱜ ᱠᱟᱱᱟ᱾
ᱦᱮᱸ
ᱢᱮᱱᱠᱷᱟᱱ ᱜᱚᱢᱠᱮ ᱵᱮᱥ ᱵᱟᱹᱲᱤᱡ ᱠᱚᱫᱚ ᱠᱚ ᱵᱩᱡ ᱜᱮᱭᱟ ᱢᱚᱱᱮᱦᱩᱜᱩᱜ ᱠᱟᱱᱟ ᱡᱟᱦᱟᱸ ᱛᱤᱱᱟᱹᱜ ᱦᱚᱰᱤᱡ ᱜᱮ᱾
ᱦᱮᱸ ᱚᱱᱟ ᱫᱚ ᱦᱟᱸᱜ ᱢᱟ ᱦᱟᱸᱜ ᱟᱵᱮᱱ ᱫᱚ ᱪᱮᱫ ᱵᱮᱱ ᱞᱟᱹᱭᱫᱟ ᱦᱟᱸᱜ ᱞᱟᱹᱭ ᱞᱮᱵᱮᱱ ᱛᱟᱯᱚᱨᱮ ᱞᱤᱧ ᱞᱟᱹᱭ ᱮᱫᱟ ᱦᱟᱸᱜ
ᱦᱳᱭ ᱜᱚᱢᱠᱮ ᱞᱟᱹᱭ ᱫᱟᱞᱤᱧ ᱱᱚᱣᱟ ᱠᱚᱫᱚ ᱡᱤᱱᱤᱥ ᱟᱠᱚᱣᱟᱜ ᱢᱮᱫ ᱨᱮᱦᱚᱸ ᱡᱩᱫᱤ ᱧᱩᱨᱩᱜ ᱠᱟᱱᱟ ᱥᱮ ᱯᱟᱲᱟᱜ ᱠᱟᱱ ᱜᱮᱭᱟ᱾
ᱦᱮᱸ
ᱢᱮᱱᱠᱷᱟᱱ ᱱᱚᱣᱟ ᱠᱚᱫᱚ ᱟᱵᱚᱨᱮᱱ ᱢᱟᱹᱭ ᱵᱟᱹᱵᱩ ᱛᱟᱠᱚ ᱩᱱᱠᱩ ᱡᱩᱫᱤ ᱵᱚᱱ ᱞᱟᱹᱭ ᱥᱚᱫᱚᱨ ᱠᱚᱣᱟ ᱵᱟᱵᱚ ᱱᱚᱣᱟ ᱠᱚᱫᱚ ᱵᱟᱹᱲᱤᱡᱼᱟ᱾ ᱱᱚᱣᱟ ᱫᱚ ᱟᱵᱚᱣᱟᱜ ᱫᱚ ᱵᱟᱝ ᱠᱟᱱᱟ ᱱᱚᱜᱼᱚᱭ ᱡᱮ ᱱᱚᱝ ᱜᱟ ᱵᱟᱲᱟᱭᱮᱫ ᱫᱚᱯᱮ ᱱᱚᱣᱟ ᱛᱮᱫᱚ ᱡᱟᱦᱟᱱᱟᱜ ᱧᱟᱢᱚᱜ ᱠᱟᱱᱟ ᱥᱮ ᱪᱮᱫ ᱞᱮᱠᱟ?
ᱮᱱᱠᱷᱟᱱ ᱱᱚᱣᱟ ᱫᱚ ᱵᱟᱹᱲᱤᱡ ᱡᱤᱱᱤᱥ ᱠᱟᱱᱟ ᱱᱚᱣᱟ ᱠᱚᱫᱚ ᱡᱩᱫᱤ ᱵᱚᱱ ᱞᱟᱹᱭ ᱥᱟᱰᱮᱭᱟᱠᱚᱣᱟ ᱜᱚᱢᱠᱮ ᱚᱱᱟ ᱫᱚ ᱟᱹᱰᱤ ᱱᱟᱯᱟᱭ ᱠᱚᱜᱼᱟ ᱵᱟᱝ?
ᱦᱮᱸ ᱦᱮᱸ ᱟᱹᱰᱤ ᱫᱟᱢᱟᱱ ᱠᱟᱛᱷᱟ ᱜᱮᱵᱮᱱ ᱞᱟᱹᱭ ᱠᱮᱫᱟ ᱜᱚᱢᱠᱮ ᱱᱤᱭᱟᱹ ᱫᱚ ᱟ ᱜᱚᱢᱠᱮ ᱟᱵᱮᱱ ᱵᱮᱱ ᱞᱟᱹᱭ ᱠᱮᱫᱟ ᱵᱩᱡᱽ ᱟᱫᱚ ᱜᱚᱢᱠᱮ ᱟᱹᱞᱤᱧ ᱫᱚᱞᱤᱧ ᱢᱚᱱᱮᱭᱟ ᱱᱤᱛᱚᱜ ᱫᱚ᱾ ᱦᱟᱨᱟ ᱟᱠᱟᱱ ᱡᱩᱣᱟᱹᱱ ᱢᱟᱹᱭ ᱵᱟᱹᱵᱩ ᱛᱟᱠᱚ ᱩᱱᱠᱩ ᱡᱟᱹᱱᱤᱡ ᱡᱚᱛᱚ ᱦᱚᱲ ᱜᱮ ᱦᱟᱸᱜ ᱵᱩᱡᱽ ᱫᱚᱠᱚ ᱵᱩᱡᱽ ᱜᱮᱭᱟ ᱦᱟᱸᱜ᱾ ᱛᱚ ᱟᱨ ᱩᱱᱠᱩ ᱚᱱᱟ ᱵᱩᱡᱽ ᱠᱟᱛᱮᱫ ᱨᱮᱦᱚᱸ ᱜᱚᱢᱠᱮ ᱩᱱᱠᱩ ᱫᱚ ᱡᱟᱹᱱᱤ ᱚᱱᱠᱟ ᱜᱮ ᱠᱚ ᱠᱟᱹᱢᱤᱭᱫᱟ ᱥᱮ ᱚᱱᱠᱟᱱᱟᱜ ᱪᱤᱛᱟᱹᱨ ᱟᱵᱚ ᱵᱚᱱ ᱧᱮᱧᱟᱢ ᱮᱫᱟ᱾
ᱦᱳᱭ ᱦᱳᱭ ᱜᱚᱢᱠᱮ ᱱᱚᱣᱟ ᱫᱚ ᱪᱮᱫ ᱜᱮᱵᱤᱱ ᱞᱟᱹᱭᱟ ᱧᱮᱞ ᱟᱵᱤᱱ ᱦᱟᱸᱜ ᱚᱲᱟᱜ ᱠᱚᱨᱮ ᱦᱚᱸ ᱠᱷᱟᱹᱯᱟᱹᱨᱤ ᱠᱟᱛᱮᱜ ᱥᱮ ᱚᱲᱟᱜ ᱠᱚᱨᱮᱱᱟᱜ ᱠᱟᱛᱷᱟ ᱠᱚ ᱢᱟᱱᱟ ᱵᱟᱨᱚᱱ ᱠᱚ ᱥᱮ ᱵᱟᱝ ᱟᱸᱡᱚᱢ ᱠᱟᱛᱮᱫ ᱧᱮᱞᱟᱵᱤᱱ ᱯᱳᱜᱨᱟᱢ ᱴᱟᱺᱰᱤ ᱛᱮᱠᱚ ᱥᱮᱱᱚᱜ ᱠᱟᱱᱟ᱾
ᱦᱳᱭᱛᱚ ᱧᱮᱞᱟᱵᱤᱱ ᱚᱲᱟᱜ ᱠᱚᱨᱮ ᱛᱤᱱᱟᱹᱜ ᱜᱟᱱ ᱠᱟᱹᱣᱰᱤ ᱠᱚ ᱢᱮᱱᱟᱜᱼᱟ ᱵᱟᱹᱱᱩᱜᱼᱟ ᱜᱷᱚᱱ ᱛᱚᱛᱛᱚ ᱧᱮᱞ ᱟᱵᱤᱱ ᱛᱟᱯᱟᱢ ᱠᱟᱛᱮᱫ ᱠᱚ ᱠᱷᱚᱭ ᱠᱟᱛᱮ ᱠᱚ ᱥᱮᱱᱚᱜ ᱠᱟᱱᱟ᱾
ᱜᱚᱢᱠᱮ ᱞᱟᱦᱟ ᱨᱮᱫᱚ ᱡᱟᱹᱱᱤᱡ ᱞᱟᱦᱟ ᱦᱟᱯᱲᱟᱢ ᱠᱚ ᱥᱚᱢᱚᱭ ᱫᱚ ᱡᱟᱹᱱᱤᱡ ᱚᱱᱠᱟ ᱡᱮ ᱟᱭᱳᱼᱵᱟᱵᱟ ᱥᱟᱛᱮ ᱠᱟᱹᱭᱡᱟᱹ ᱠᱷᱟᱹᱯᱟᱹᱨᱤ ᱠᱟᱛᱮᱜ ᱫᱚ ᱦᱟᱸᱜ ᱡᱟᱹᱱᱤᱡ ᱯᱟᱛᱟ ᱧᱮᱞ ᱠᱚᱫᱚ ᱡᱟᱹᱱᱤᱡ ᱵᱟᱠᱚ ᱪᱟᱞᱟᱜ ᱠᱟᱱ ᱛᱟᱦᱮᱸᱫ ᱮᱜ ᱚᱲᱟᱜ ᱦᱚᱲᱟᱜ ᱢᱟᱱᱟ ᱠᱟᱛᱷᱟ ᱡᱟᱹᱱᱤᱡ ᱠᱚ ᱟᱸᱡᱚᱢᱮᱫ ᱛᱟᱦᱮᱸᱫ ᱜᱮ ᱟᱹᱞᱤᱧ ᱫᱚ ᱡᱟᱞᱤᱧ ᱢᱚᱱᱮᱭᱫᱟ᱾ ᱟᱵᱚ ᱱᱮᱛᱟᱨ ᱜᱮ ᱦᱟᱸᱜ ᱚᱱᱠᱟ ᱫᱚ ᱧᱮᱞᱚᱜ ᱠᱟᱱᱟ ᱦᱟᱸᱜ ᱡᱮ ᱟᱭᱳᱼᱵᱟᱵᱟ ᱪᱮᱛᱟᱱ ᱨᱮ ᱠᱟᱛᱷᱟ ᱨᱚᱲ ᱥᱮ ᱟᱭᱳ ᱵᱟᱵᱟ ᱞᱮᱠᱟ ᱵᱟᱵᱚᱱ ᱢᱟᱱᱟᱣ ᱵᱟᱛᱟᱣᱮᱫ ᱠᱚᱣᱟ ᱦᱟᱸᱜ᱾
ᱦᱳᱭ ᱦᱳᱭ ᱜᱚᱢᱠᱮ ᱩᱱᱟᱹᱜ ᱦᱟᱯᱲᱟᱢ ᱥᱮᱫ ᱦᱚᱸ ᱡᱩᱫᱤ ᱵᱟᱵᱤᱱ ᱥᱮᱱᱚᱜ ᱨᱮᱦᱚᱸ
ᱦᱮᱸ
ᱜᱚᱢᱠᱮ ᱟᱯᱱᱟᱨ ᱠᱚ ᱡᱚᱠᱷᱚᱱ ᱦᱟᱨᱟ ᱵᱩᱨᱩᱜ ᱥᱚᱢᱚᱭ ᱥᱮ ᱪᱮᱫ ᱞᱮᱠᱟ ᱚᱠᱛᱚ ᱨᱮ
ᱦᱮᱸ ᱦᱮᱸ
ᱜᱚᱢᱠᱮ ᱟᱯᱱᱟᱨ ᱠᱚᱢᱟ ᱡᱩᱫᱤ ᱢᱤᱫ ᱠᱟᱛᱷᱟ ᱠᱚ ᱨᱚᱲᱟᱵᱤᱱᱟ ᱥᱮ ᱛᱩᱸᱵᱩᱫ ᱠᱟᱛᱮ ᱟᱸᱡᱚᱢ ᱟᱨ ᱛᱩᱵᱩᱫ ᱠᱟᱛᱮ ᱪᱟᱞᱟᱣ᱾ ᱜᱚᱢᱠᱮ ᱵᱚᱛᱚᱨ ᱫᱚ ᱟᱹᱰᱤ ᱡᱟᱹᱥᱛᱤ ᱜᱮ ᱛᱟᱦᱮᱸᱜ ᱠᱟᱱᱟ᱾
ᱦᱮᱸ ᱦᱮᱸ ᱟᱫᱚ ᱟᱭᱳ ᱵᱟᱵᱟ ᱦᱚᱸ ᱡᱩᱫᱤ ᱵᱟᱵᱮᱱ ᱢᱟᱱᱟᱣ ᱵᱟᱛᱟᱣ ᱮᱭᱟ ᱪᱟ ᱪᱟᱸᱫᱚ ᱵᱟᱨᱟ ᱵᱟᱹᱨᱤ ᱦᱚᱲ ᱠᱟᱱᱟ ᱠᱤᱱ ᱥᱮ ᱟᱭᱳᱼᱵᱟᱵᱟ ᱫᱚ ᱦᱟᱸᱜ
ᱦᱳᱭ ᱦᱳᱭ ᱜᱚᱝᱠᱮ
ᱦᱩᱸ ᱟᱫᱚ ᱩᱱᱠᱤᱱ ᱦᱚᱸ ᱢᱟᱱᱟᱣ ᱵᱟᱛᱟᱣ ᱞᱟᱜᱟᱜ ᱟᱥᱮ
ᱮᱠᱫᱚᱢ ᱱᱚᱣᱟ ᱫᱚ ᱜᱚᱢᱠᱮ ᱡᱚᱛᱷᱟᱛ ᱠᱟᱛᱷᱟ ᱜᱮᱵᱤᱱ ᱨᱚᱲ ᱠᱟᱜᱼᱟ ᱡᱩᱫᱤ ᱡᱟᱦᱟᱸᱭ ᱡᱮ ᱛᱚᱣᱟ ᱫᱟᱨᱮ ᱠᱟᱱᱟᱭ ᱥᱮ ᱜᱚᱝᱠᱮ ᱩᱱᱠᱤᱱ ᱦᱚᱸ ᱡᱩᱫᱤ ᱵᱟᱹᱵᱤᱱ ᱢᱟᱱᱟᱣ ᱵᱟᱛᱟᱣ ᱮᱭᱟ ᱛᱟᱦᱚᱞᱮ ᱪᱮᱫ ᱞᱮᱠᱟᱨᱮ ᱦᱩᱭᱩᱜᱼᱟ
ᱦᱩᱸ
ᱜᱚᱝᱠᱮ ᱟᱹᱞᱤᱧ ᱞᱟᱹᱭ ᱫᱟᱞᱤᱧ ᱞᱟᱹᱭ ᱫᱟᱞᱤᱧ ᱜᱚᱝᱠᱮ ᱱᱚᱜᱼᱚᱭ ᱡᱮ ᱱᱚᱜ ᱚᱭ ᱱᱚᱣᱟ ᱠᱚ ᱡᱩᱫᱤ ᱵᱚᱱ ᱵᱟᱹᱜᱤ ᱫᱟᱲᱮᱭᱟᱜᱼᱟ ᱥᱮ ᱟᱵᱚᱣᱟᱜ ᱡᱟᱦᱟᱸ ᱟᱹᱨᱤᱪᱟᱹᱞᱤ ᱨᱮᱭᱟᱜ ᱡᱟᱦᱟᱸ ᱚᱱᱟ ᱴᱟᱢᱟᱠ ᱛᱩᱢᱫᱟᱜ ᱟᱛᱮ ᱮᱱᱮᱡ ᱥᱮᱨᱮᱧ ᱱᱚᱣᱟ ᱠᱚ ᱡᱟᱹᱱᱤᱡ ᱡᱩᱫᱤ ᱵᱚᱱ ᱪᱮᱫ ᱧᱚᱜᱟ ᱠᱟᱹᱴᱤᱡ ᱡᱩᱛ ᱥᱟᱺᱦᱤᱡ ᱛᱮ ᱜᱚᱝᱠᱮ ᱱᱚᱣᱟ ᱢᱟ ᱟᱹᱰᱤ ᱞᱟᱦᱟᱱᱛᱤ ᱥᱮᱫ ᱵᱚᱱ ᱪᱟᱞᱟᱜᱼᱟ
ᱦᱮᱸ ᱦᱮᱸ ᱟᱵᱚᱣᱟᱜ ᱥᱟᱱᱛᱟᱲ ᱥᱚᱢᱟᱡᱽ ᱦᱚᱸ ᱠᱟᱹᱴᱤᱡ ᱞᱟᱦᱟᱱᱛᱤ ᱠᱚᱜᱼᱟ
ᱦᱳᱭ ᱦᱳᱭ ᱦᱳᱭ ᱦᱳᱭ ᱚᱱᱠᱟ ᱜᱤᱧ ᱞᱟᱹᱭ ᱞᱮᱜᱼᱟ ᱜᱚᱝᱠᱮ ᱟᱹᱛᱩ ᱠᱚᱨᱮ ᱡᱩᱫᱤ ᱚᱱᱠᱟ ᱡᱟᱦᱟᱸᱭ ᱯᱩᱨᱩᱫᱷᱩᱞ ᱠᱚ ᱢᱮᱱᱟᱜ ᱠᱚᱣᱟ ᱡᱟᱦᱟᱸᱭ ᱚᱱᱟ ᱠᱚᱨᱮᱱᱟᱜ ᱠᱟᱹᱴᱤᱡ ᱵᱟᱰᱟᱭ ᱛᱮᱫ ᱢᱮᱱᱟᱜ ᱛᱟᱠᱚᱣᱟ
ᱦᱮᱸ
ᱜᱚᱢᱠᱮ ᱩᱱᱠᱩ ᱠᱚᱜᱮ ᱡᱩᱫᱤ ᱟᱵᱚᱨᱮᱱ ᱵᱟᱹᱵᱩ ᱛᱟᱠᱚ ᱥᱮ ᱡᱟᱦᱟᱸᱭ ᱦᱟᱨᱟ ᱜᱚᱫᱚᱜ ᱜᱤᱫᱽᱨᱟᱹ ᱡᱩᱣᱟᱹᱱ ᱠᱚ
ᱦᱮᱸ
ᱦᱳᱭ ᱜᱚᱝᱠᱮ ᱱᱩᱠᱩ ᱡᱩᱫᱤ ᱠᱟᱹᱴᱤᱡ ᱫᱩᱲᱩᱵ ᱥᱩᱨ ᱠᱟᱛᱮᱜ ᱠᱚ ᱞᱟᱹᱭ ᱵᱤᱰᱟᱹᱣ ᱟᱠᱚᱣᱟ ᱱᱚᱣᱟ ᱠᱚ ᱡᱤᱱᱤᱥ ᱫᱚ ᱱᱚᱝᱠᱟ ᱵᱟᱵᱽᱛᱮ ᱠᱚ ᱥᱮᱬᱟᱭᱟ ᱥᱮ ᱴᱟᱢᱟᱠ ᱨᱩ ᱠᱚ ᱪᱮᱫ ᱟᱠᱚᱣᱟ ᱥᱮ ᱛᱩᱢᱫᱟᱹᱜ ᱠᱚ ᱥᱮ ᱥᱮᱨᱮᱧ ᱠᱚ
ᱦᱮᱸ
ᱥᱮ ᱠᱟᱨᱟᱢ ᱫᱟᱥᱟᱭ ᱡᱷᱚᱛᱚᱱᱟᱜ ᱜᱮᱠᱚ ᱥᱮᱬᱟᱣ ᱠᱚᱣᱟ ᱡᱟᱹᱱᱤᱡ ᱟᱹᱞᱤᱧ ᱫᱚᱞᱤᱧ ᱢᱚᱱᱮᱭᱟ ᱱᱚᱣᱟ ᱜᱚᱝᱠᱮ ᱟᱹᱰᱤ ᱱᱟᱯᱟᱭ ᱠᱚᱜᱼᱟ
ᱦᱮᱸ ᱦᱮᱸ ᱟᱹᱰᱤ ᱱᱟᱯᱟᱭ ᱠᱟᱛᱷᱟ ᱜᱮᱵᱮᱱ ᱞᱟᱹᱭ ᱠᱮᱫᱟ ᱜᱚᱝᱠᱮ ᱟᱹᱞᱤᱧ ᱦᱚᱸ ᱚᱱᱟ ᱫᱚ ᱢᱚᱛ ᱫᱚᱞᱤᱧ ᱢᱚᱛ ᱛᱟᱵᱮᱱ ᱜᱮᱭᱟ ᱵᱟᱝ ᱢᱚᱛ ᱫᱚ ᱵᱟᱝ ᱩᱱᱟᱹᱜ ᱱᱟᱯᱟᱭ ᱠᱟᱛᱷᱟ ᱡᱚᱠᱷᱚᱡ ᱵᱮᱱ ᱞᱟᱹᱭ ᱫᱟ ᱟᱵᱚ ᱡᱩᱫᱤ ᱚᱱᱟ ᱠᱚᱦᱚᱸ ᱡᱩᱫᱤ ᱵᱟᱵᱚᱱ ᱥᱮᱬᱟᱭᱟ ᱥᱮ ᱵᱟᱵᱚᱱ